ᱦᱮᱞᱳ, ᱮ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ᱾ ᱪᱮᱫ ᱥᱟᱛᱟᱢ ᱱᱤᱭᱟᱹ ᱞᱟᱝ ᱨᱚᱯᱚᱲᱟ ᱢᱟ᱾ ᱟᱪᱪᱷᱟ, ᱟᱞᱮ ᱠᱚᱫᱚ ᱱᱟᱦᱟᱜ ᱱᱟᱯᱟᱭ ᱜᱮ ᱟᱯᱮ ᱜᱮ?
ᱩᱸ ᱟᱞᱮ ᱱᱟᱦᱟᱜ ᱱᱟᱯᱟᱭ ᱜᱮ ᱟᱞᱮ ᱦᱚᱸ᱾
ᱟᱪᱪᱷᱟ᱾ ᱞᱟᱹᱭ ᱛᱟᱞᱟᱝ ᱢᱮ ᱟᱯᱮ ᱚᱲᱟᱜ ᱨᱮ ᱪᱮᱫ ᱠᱚᱯᱮ ᱠᱟᱹᱢᱤ ᱵᱟᱲᱟᱭᱟ?
ᱟᱞᱮ ᱚᱲᱟᱜ ᱨᱮᱫᱚ ᱪᱮᱜ ᱠᱚᱞᱮ ᱠᱟᱹᱢᱤ ᱵᱟᱲᱟᱭᱟ? ᱦᱩᱲᱩ ᱠᱚᱞᱮ ᱨᱚᱦᱚᱭ ᱵᱟᱲᱟᱭᱫᱟ᱾ ᱟᱨ ᱛᱤᱦᱤᱧ ᱫᱚ ᱱᱟᱦᱟᱜ ᱵᱟᱡᱟᱨ ᱠᱟᱱᱛᱮ, ᱱᱚᱜᱼᱚᱭ ᱞᱮ ᱡᱤᱨᱟᱹᱣ ᱠᱟᱱᱟ ᱛᱮᱦᱮᱧᱟᱜ ᱫᱤᱱ ᱨᱮᱫᱚ᱾ ᱟᱯᱮ ᱫᱚ ᱪᱮᱜ ᱠᱚᱯᱮ ᱪᱤᱠᱟ ᱵᱟᱲᱟᱭ ᱜᱮᱭᱟ?
ᱟᱞᱮ ᱦᱚᱸ ᱱᱤᱭᱟᱹ ᱠᱚᱜᱮ, ᱱᱟᱦᱟᱜ ᱱᱤᱭᱟᱹ ᱠᱚ ᱫᱤᱱ ᱢᱟ ᱱᱚᱜᱼᱚᱭ᱾ ᱪᱮᱫ ᱠᱚ ᱞᱟᱹᱭᱟ, ᱡᱟᱜ ᱫᱟᱜ ᱡᱟᱹᱲᱤ ᱫᱤᱱ ᱠᱟᱱᱟ ᱦᱩᱲᱩ ᱨᱚᱦᱚᱭ ᱥᱤᱡᱤᱱ ᱫᱤᱱ ᱠᱟᱱᱟ᱾ ᱱᱤᱛᱚᱜ ᱫᱚ ᱱᱤᱭᱟᱹ ᱪᱟᱥᱼᱵᱟᱥ ᱠᱚᱜᱮ ᱟᱨ ᱥᱤᱭᱳᱜ ᱠᱚ ᱦᱩᱭᱩᱜ ᱠᱟᱱᱟ᱾ ᱦᱚᱞᱟ ᱢᱟᱫᱮᱨ ᱠᱷᱚᱡ ᱠᱤᱪᱷᱩ ᱡᱟᱹᱲᱤ ᱴᱟᱜᱼ ᱮ ᱠᱚᱢ ᱤᱫᱩᱣ᱾ ᱠᱟᱜ ᱠᱷᱟᱹᱛᱤᱨ ᱛᱮ᱾ ᱚᱱᱟ ᱪᱮᱫ ᱠᱚ ᱞᱟᱹᱭᱟ ᱜᱷᱩᱴᱩ ᱜᱷᱩᱴᱩ ᱚᱱᱟ ᱡᱟᱭᱜᱟ ᱫᱚ ᱡᱤᱨᱟᱹᱣ ᱦᱩᱭ ᱠᱟᱱᱟ᱾ ᱟᱨ ᱱᱟᱹᱭ ᱤᱱᱟᱹ ᱫᱚ ᱞᱟᱦᱟ ᱡᱚᱢᱤ ᱥᱮᱜ᱾ ᱪᱟᱥᱚᱜ ᱮᱦᱚᱵ ᱟᱠᱟᱱᱟ ᱱᱤᱛᱚᱜ ᱫᱚ ᱱᱟᱦᱟᱜ ᱨᱚᱦᱚᱭ ᱠᱚ᱾
ᱦᱩᱸ ᱟᱯᱮ ᱥᱮᱜ ᱫᱚ ᱵᱤᱨ ᱫᱚ ᱛᱤᱱᱟᱹᱜ ᱥᱩᱨ ᱥᱟᱹᱜᱤᱧᱟ?
ᱵᱤᱨ ᱫᱚ ᱱᱟᱦᱟᱜ ᱟᱞᱮ ᱥᱮᱜ ᱫᱚ ᱱᱟᱦᱟᱜ ᱱᱚᱜᱼᱚᱭ ᱠᱚ ᱞᱟᱹᱭᱟ ᱢᱤᱫ ᱵᱟᱹᱭᱦᱟᱹᱲ ᱯᱟᱨᱚᱢ ᱞᱮᱠᱷᱟᱡ ᱜᱮ ᱱᱟᱦᱟᱜ ᱵᱤᱨ ᱫᱚ ᱧᱟᱢᱚᱜ ᱠᱟᱱᱟ᱾ ᱟᱞᱮ ᱥᱮᱜ ᱠᱷᱚᱡ ᱫᱚ, ᱟᱨ᱾ ᱥᱚᱢᱚᱭ ᱥᱚᱢᱚᱭ ᱨᱮ ᱵᱤᱨ ᱠᱷᱚᱡ ᱱᱩᱠᱩ ᱠᱩᱞᱟᱹᱭ ᱟᱨ ᱦᱟᱹᱛᱤ ᱠᱚ ᱦᱟᱡᱩᱜ᱾ ᱦᱮᱸ ᱵᱟᱱᱟ ᱠᱚ ᱥᱚᱢᱚᱭ ᱨᱮ ᱱᱩᱠᱩ ᱠᱚᱦᱚᱸ ᱠᱚ ᱦᱤᱡᱩᱜ ᱜᱮᱭᱟ ᱠᱚ ᱟᱞᱮ ᱥᱮᱫ ᱫᱚ᱾
ᱦᱚᱸ ᱟᱫᱚ ᱜᱚᱢᱠᱮ ᱵᱟᱯᱮ ᱵᱚᱛᱚᱨᱚᱜᱼᱟ ᱥᱮ?
ᱵᱚᱛᱚᱨ ᱢᱟᱞᱮ ᱵᱚᱛᱚᱨᱚᱜ ᱜᱮᱭᱟ, ᱢᱮᱱᱠᱷᱟᱱ ᱦᱟᱹᱛᱤ ᱢᱟ ᱫᱚᱢᱮ ᱠᱚ ᱦᱤᱡᱩᱜ ᱜᱮᱭᱟ ᱫᱤᱱᱟᱹᱢ ᱞᱮᱠᱟ ᱜᱮᱠᱚ ᱦᱤᱡᱩᱜ ᱠᱟᱱᱟ᱾ ᱟᱨᱦᱚᱸ ᱱᱚᱣᱟ ᱪᱮᱫ ᱠᱚ ᱞᱟᱹᱭᱟ ᱱᱟᱦᱟᱜ ᱚᱱᱟ ᱦᱳᱲᱳ ᱵᱮᱞᱮᱜ ᱫᱤᱱ ᱢᱟ ᱟᱨᱦᱚᱸ ᱮᱠᱫᱚᱢ ᱫᱤᱱᱟᱹᱢ ᱠᱚ ᱦᱤᱡᱩᱜᱼᱟ᱾ ᱱᱮᱛᱟᱨ ᱫᱚ ᱠᱤᱪᱷᱩ ᱠᱚᱢ ᱧᱚᱜ ᱠᱚ ᱦᱤᱡᱩᱜ ᱠᱟᱱᱟ᱾
ᱟᱫᱚ ᱛᱚᱵᱮ ᱜᱚᱢᱠᱮ ᱦᱟᱹᱛᱤ ᱠᱚ, ᱵᱟᱱᱟ ᱠᱚ᱾ ᱵᱮᱱ ᱞᱟᱹᱭᱮᱜ ᱠᱚᱫᱚ, ᱟᱫᱚ ᱥᱟᱠᱨᱟᱛ ᱨᱮᱫᱚ ᱥᱮᱸᱫᱽᱨᱟ ᱫᱚ ᱛᱚᱵᱮ ᱚᱠᱟ ᱥᱮᱜ ᱯᱮ ᱥᱮᱱ ᱵᱟᱲᱟᱜ ᱠᱟᱱᱟ?
ᱥᱮᱸᱫᱽᱨᱟ ᱢᱟ ᱱᱟᱦᱟᱜ ᱱᱮᱛᱟᱨ ᱢᱟ ᱚᱱᱟ ᱦᱚ ᱛᱚ ᱱᱚᱜᱼᱚᱭ ᱠᱚ ᱞᱟᱹᱭᱟ ᱪᱮᱫ ᱥᱮᱱᱴᱨᱟᱞ ᱯᱟᱨᱠ᱾ ᱠᱚ ᱵᱮᱱᱟᱣ ᱠᱟᱜ ᱵᱚᱞᱮ᱾ ᱱᱚᱣᱟ ᱠᱷᱟᱹᱛᱤᱨ ᱛᱮ᱾ ᱠᱤᱪᱷᱩ ᱥᱮᱸᱫᱽᱨᱟ ᱠᱚᱢᱟ ᱠᱚ ᱵᱟᱨᱚᱱ ᱠᱟᱜᱼᱟ ᱠᱚ ᱱᱩᱠᱩ ᱯᱷᱚᱨᱮᱥᱴ ᱠᱷᱚᱱᱟᱜ᱾ ᱚᱱᱟ ᱠᱷᱟᱹᱛᱤᱨ ᱛᱮ ᱱᱮᱛᱟᱨ ᱫᱚ ᱱᱟᱜ, ᱥᱮᱸᱫᱽᱨᱟ ᱫᱚ ᱚᱱᱛᱮ ᱨᱮᱦᱚᱸ ᱵᱤᱨ ᱫᱟᱨᱮ ᱥᱮᱫ ᱫᱚ ᱵᱟᱞᱮ ᱪᱟᱞᱟᱜ ᱠᱟᱱᱟ᱾ ᱱᱤᱭᱟᱹ ᱟᱹᱛᱩ ᱫᱤᱦᱟᱹᱛ᱾ ᱥᱮᱜ ᱨᱮᱜᱮ ᱱᱚᱣᱟ᱾ ᱵᱤᱥᱤ ᱜᱟᱡᱟᱲ ᱠᱚ ᱢᱮᱱᱟᱜ ᱠᱟᱜᱼᱟ, ᱨᱚᱫᱚᱭ ᱜᱟᱡᱟᱲ ᱠᱚ ᱱᱚᱝᱠᱟ ᱱᱚᱝᱠᱟ ᱛᱮᱜᱮ ᱠᱩᱞᱟᱹᱭ ᱠᱩ᱾ ᱤᱲᱜᱚ ᱠᱚ ᱱᱩᱠᱩ ᱠᱚᱜᱮ ᱥᱮᱸᱫᱽᱨᱟ ᱫᱚ ᱦᱩᱭᱩᱜ ᱠᱟᱱᱟ᱾
ᱡᱤᱞ ᱥᱟᱨᱟᱢ ᱠᱚ ᱛᱚᱵᱮ ᱵᱟᱝ ᱡᱤᱞ ᱥᱟᱨᱟᱢ ᱠᱚ ᱞᱟᱹᱜᱤᱫ᱾ ᱛᱚᱵᱮ ᱟᱥ ᱫᱚ ᱵᱟᱹᱱᱩᱜᱼᱟ᱾
ᱦᱳᱭ ᱵᱟᱹᱱᱩᱜ ᱠᱟᱜ-ᱟ᱾
ᱦᱩᱸ ᱟᱨ ᱛᱚᱵᱮ ᱨᱟᱱ ᱢᱩᱨᱜᱟᱹᱱ ᱠᱚᱫᱚ ᱚᱠᱟ᱾ ᱠᱷᱚᱱ ᱯᱮ ᱥᱮᱸᱫᱽᱨᱟ ᱟᱹᱜᱩᱭᱫᱟ ᱵᱤᱨ ᱢᱟ ᱵᱟᱯᱮ ᱥᱮᱱ ᱫᱟᱲᱮᱭᱟᱜᱼᱟ᱾
ᱨᱟᱱ ᱢᱩᱨᱜᱟᱹᱱ ᱱᱮᱛᱟᱨ ᱢᱟ ᱱᱚᱜᱼᱚ ᱱᱚᱝᱠᱟ ᱦᱩᱭ ᱠᱟᱱᱟ ᱱᱟᱦᱟᱜ ᱟᱨ ᱱᱮᱫ ᱠᱚ ᱞᱟᱹᱭᱟ᱾ ᱱᱟᱦᱟᱜ ᱡᱩᱜᱽ ᱨᱮᱱ᱾ ᱱᱩᱠᱩ ᱰᱚᱠᱴᱚᱨ ᱠᱚᱴᱷᱮᱡ ᱠᱚᱡ ᱜᱮ ᱱᱟᱦᱟᱜ᱾ ᱟᱨ ᱢᱤᱫ ᱵᱟᱨ ᱟᱛᱳ ᱰᱤᱦᱟᱹᱛ ᱨᱮᱱ ᱱᱩᱠᱩ᱾ ᱟᱵᱚᱨᱮᱱ ᱡᱩᱲᱤᱵᱩᱴᱤ ᱨᱟᱱ ᱠᱚ ᱢᱮᱱᱟᱜ ᱠᱚᱣᱟ, ᱱᱩᱠᱩ ᱚᱠᱟ ᱠᱚ ᱠᱷᱚᱱ ᱪᱚᱝ ᱱᱚᱝᱠᱟ᱾ ᱠᱚ ᱛᱩᱢᱟᱹᱞ ᱡᱟᱣᱨᱟᱭᱮᱫᱼᱟ ᱠᱚ᱾ ᱟᱹᱛᱳ ᱫᱤᱦᱟᱹᱛ ᱛᱚᱜ ᱥᱚᱢᱚᱭ ᱥᱚᱢᱚᱭ ᱚᱠᱛᱮ ᱨᱮᱦᱚᱸ ᱠᱚ ᱪᱟᱞᱟᱜ ᱠᱟᱱᱟ ᱠᱚ ᱵᱤᱨᱛᱮ᱾ ᱩᱝᱠᱩ ᱠᱚᱫᱚ ᱤᱱᱟᱹ ᱨᱟᱱ ᱠᱚᱫᱚ ᱠᱚ ᱟᱹᱜᱩᱭᱮᱜ ᱠᱟᱱ ᱜᱮᱭᱟ ᱠᱚ᱾
ᱦᱩᱸ ᱟᱫᱚ ᱠᱚ ᱞᱟᱹᱭᱟ ᱵᱚᱞᱮ᱾ ᱪᱮᱫ ᱠᱚ ᱞᱟᱹᱭᱟ ᱩᱝᱠᱩ ᱵᱟᱞᱮ ᱜᱤᱫᱽᱨᱟᱹ ᱠᱚᱢᱟ ᱵᱚᱞᱮ ᱚᱱᱟ᱾ ᱵᱤᱨ ᱠᱚᱨᱮᱱᱟᱜ ᱨᱟᱱ ᱠᱚᱛᱮ ᱜᱮᱠᱚ ᱢᱚᱡᱚᱜᱚᱜᱼᱟ ᱵᱚᱞᱮ᱾ ᱡᱮᱞᱮᱠᱟ ᱚᱱᱟ ᱦᱚᱨᱚ᱾ ᱦᱚᱞᱟᱜ ᱠᱚ ᱞᱟᱜᱟᱜᱼᱟ ᱟᱨ᱾ ᱪᱮᱜ ᱩᱝᱠᱩ ᱵᱤᱧᱟᱜ ᱡᱟᱝ ᱠᱚ ᱚᱠᱟ ᱠᱚᱪᱚᱝ ᱨᱟᱱᱚᱜᱚᱜ ᱜᱮᱭᱟ ᱵᱚᱞᱮ᱾
ᱦᱳᱭ ᱱᱚᱝᱠᱟ ᱜᱮ ᱟᱵᱚ ᱡᱩᱲᱤᱢᱩᱴᱤ ᱨᱟ ᱨᱟᱱ ᱠᱷᱚᱡ ᱜᱮ ᱢᱟ, ᱱᱚᱣᱟ ᱱᱤᱛᱚᱜ ᱱᱟᱦᱟᱜ ᱡᱩᱠ ᱨᱮᱭᱟᱜ ᱨᱟᱱ ᱢᱟᱭ ᱵᱮᱱᱟᱣ ᱠᱟᱱᱟ ᱛᱚ᱾ ᱢᱮᱱᱠᱷᱟᱱ ᱱᱮᱛᱟᱨᱟᱜ ᱡᱩᱜᱽ ᱨᱮᱫᱚ ᱧᱮᱞᱚᱜᱚᱜ ᱠᱟᱱᱟ ᱱᱟᱦᱟᱜ ᱢᱩᱥᱠᱤᱞᱴᱟᱜ ᱜᱮᱭᱟ ᱱᱤᱭᱟᱹ᱾ ᱮ ᱪᱮᱫ ᱠᱚ ᱞᱟᱹᱭᱟ ᱡᱷᱟᱹᱲᱤᱢᱩᱴᱤ ᱨᱟᱱ ᱞᱟᱹᱜᱤᱫ ᱫᱚ ᱨᱮᱦᱮᱫ ᱨᱟᱱ ᱞᱟᱹᱜᱤᱫ ᱫᱚ ᱱᱟᱦᱟᱜ ᱡᱟᱹᱥᱛᱤ ᱠᱟᱭᱛᱮᱼᱼ ᱟᱛᱳ ᱫᱤᱦᱟᱹᱛ ᱨᱮᱱ ᱦᱚᱲ ᱥᱮ ᱚᱱᱮ ᱚᱱᱟ ᱪᱮᱫ ᱠᱚ ᱢᱮᱱᱟ ᱦᱟᱸᱜ ᱵᱟᱡᱟᱨ ᱨᱮᱭᱟᱜ ᱜᱮ ᱱᱟᱦᱟᱜ ᱡᱩᱜᱽ ᱨᱮᱭᱟᱜ ᱰᱟᱠᱴᱚᱨ ᱨᱟᱱ ᱜᱮ ᱡᱟᱹᱥᱛᱤ ᱠᱚ ᱵᱮᱵᱚᱦᱟᱨᱮᱫ ᱠᱟᱱ ᱛᱟᱵᱚᱱᱟ
ᱦᱳᱭ ᱦᱳᱭ ᱦᱳᱭ ᱦᱮᱸ ᱟᱞᱮ ᱥᱮᱫ ᱫᱚ ᱱᱟᱦᱟᱜ ᱵᱤᱨ ᱫᱚ ᱥᱟᱺᱜᱤᱧ ᱫᱚ ᱥᱟᱺᱜᱤᱧ ᱜᱮᱭᱟ ᱟᱫᱚᱼᱼ ᱤᱱᱟᱹᱜ ᱫᱚ ᱵᱟᱠᱚ ᱩᱰᱩᱠᱚᱜᱼᱟ ᱦᱟᱹᱛᱤ ᱛᱟᱹᱨᱩᱵ ᱠᱚᱫᱚ ᱟᱫᱚ ᱮᱱᱛᱮ ᱨᱮᱦᱚᱸ ᱥᱟᱠᱨᱟᱛᱼᱼ ᱠᱚᱨᱮ ᱫᱚ ᱥᱮᱸᱫᱽᱨᱟ ᱠᱚᱠᱚ ᱪᱟᱞᱟᱣ ᱵᱟᱲᱟᱜ ᱛᱟᱞᱮ ᱜᱮᱭᱟ ᱟᱞᱮ ᱨᱮᱱ ᱵᱟᱵᱟ ᱛᱟᱠᱚ ᱠᱚᱦᱚᱸ ᱟᱫᱚ ᱥᱮᱫᱟᱭ ᱧᱚᱜ ᱞᱮᱠᱟ ᱠᱟ ᱜᱮ ᱡᱟᱜᱮ ᱧᱟᱢ ᱫᱚᱠᱚ ᱧᱟᱢ ᱵᱟᱲᱟᱭᱮᱫ ᱠᱚᱣᱟ ᱦᱚᱨᱚ ᱠᱚ ᱥᱚᱢᱚᱭ ᱥᱚᱢᱚᱭ ᱨᱮ ᱱᱮᱛᱟᱨ ᱢᱟ ᱞᱟᱦᱟ ᱞᱮᱠᱟ ᱢᱟ ᱵᱟᱠᱚᱼᱼ ᱵᱟᱠᱚ ᱧᱟᱢᱚᱜ ᱠᱟᱱ ᱟᱫᱚ ᱮᱱᱛᱮ ᱨᱮᱦᱚᱸ ᱡᱤᱞ ᱥᱟᱨᱚᱢ ᱠᱚᱫᱚᱼᱼ ᱡᱚᱢ ᱥᱟᱫ ᱫᱚᱠᱚ ᱧᱟᱢᱮᱫ ᱠᱚ ᱜᱮᱭᱟ ᱟᱹᱜᱩᱭᱮᱫ ᱠᱟᱱ ᱜᱮᱭᱟᱞᱮ ᱟᱹᱜᱩ ᱞᱮ ᱠᱟᱱ ᱜᱮᱭᱟ ᱠᱚ ᱦᱮᱸ
ᱟᱨ ᱱᱚᱣᱟ ᱪᱮᱫ ᱠᱚ ᱞᱟᱹᱭᱟ ᱜᱟᱰᱟ ᱠᱚ ᱛᱤᱱᱟᱹᱜ ᱥᱟᱺᱜᱤᱧ ᱥᱟᱺᱜᱤᱧ ᱨᱮ ᱢᱮᱱᱟᱜᱼᱟ ᱟᱯᱮ ᱜᱟᱰᱟ ᱥᱮᱫ ᱟᱨ ᱪᱮᱫ ᱪᱮᱫ ᱠᱚ ᱱᱩᱠᱩᱼᱼ ᱦᱟᱹᱠᱩ ᱠᱚ ᱪᱮᱞᱮ ᱪᱮᱞᱮ ᱠᱚᱠᱚ ᱧᱟᱢᱚᱜᱼᱟ ᱱᱚᱝᱠᱟ ᱞᱮᱠᱟ ᱟᱯᱮ
ᱟᱞᱮ ᱥᱮᱫ ᱫᱚ ᱱᱟᱦᱟᱜ ᱜᱟᱰᱟ ᱫᱚ ᱟᱹᱰᱤ ᱫᱚ ᱵᱟᱝ ᱥᱟᱺᱜᱤᱧ ᱜᱮᱭᱟ ᱟᱫᱚᱼᱼ ᱩᱛᱩ ᱠᱚᱞᱮ ᱚᱵᱷᱟᱵ ᱞᱮᱱᱠᱷᱟᱡ ᱢᱤᱫ ᱜᱷᱟᱹᱲᱤ ᱛᱮᱞᱮ ᱪᱟᱞᱟᱣ ᱵᱟᱲᱟ ᱜᱚᱫᱚᱜ ᱜᱮᱭᱟ ᱵᱟᱵᱟ ᱠᱚ ᱛᱟᱞᱮ ᱫᱚ ᱪᱟᱯᱟᱫ ᱡᱷᱟᱹᱞᱤ ᱠᱚ ᱜᱚᱜ ᱤᱫᱤ ᱜᱚᱫ ᱜᱮᱭᱟ ᱯᱟᱹᱥᱤ ᱡᱷᱟᱹᱞᱤ ᱠᱚ ᱟᱨ ᱟᱞᱮ ᱦᱚᱸ ᱚᱱᱟ ᱚᱨ ᱡᱷᱟᱹᱞᱤ ᱠᱚ ᱥᱟᱵ ᱠᱟᱛᱮᱫ ᱞᱮ ᱪᱟᱞᱟᱣ ᱵᱟᱲᱟ ᱜᱚᱫᱚᱜ ᱜᱮᱭᱟ ᱟᱫᱚ ᱦᱟᱹᱠᱩ ᱫᱚ ᱵᱩᱜᱤ ᱛᱮᱜᱮ ᱠᱚ ᱧᱟᱢᱚᱜᱼᱟ ᱧᱟᱢ ᱫᱚ ᱟᱨ ᱦᱟᱹᱠᱩ ᱜᱚᱡ ᱵᱷᱟᱜᱟᱣ ᱠᱟᱛᱮᱫ ᱦᱚᱸ ᱨᱚᱠᱚᱡ ᱠᱟᱴᱠᱚᱢ ᱠᱚᱦᱚᱸ ᱞᱮ ᱟᱹᱜᱩ ᱛᱚᱨᱟ ᱠᱚᱜᱮᱭᱟ
ᱟᱞᱮ ᱥᱮᱫ ᱦᱚᱸ ᱱᱤᱠᱟ. ᱜᱮ ᱜᱟᱰᱟ ᱫᱚ ᱥᱩᱨ ᱨᱮ ᱫᱷᱟᱨᱮ ᱨᱮᱜᱮ ᱢᱮᱱᱟᱜᱼᱟ ᱢᱤᱫᱴᱮᱱ ᱪᱮᱫ ᱠᱚ ᱞᱟᱹᱭᱟ ᱱᱟ‌. ᱭ ᱥᱩᱭᱤᱥᱠᱮᱴ ᱢᱮᱱᱟᱜ ᱠᱟᱫ ᱟ ᱚᱱᱟ ᱜᱮᱴ ᱵᱚᱱᱫᱚ ᱞᱮᱠᱷᱟᱡ ᱱᱩᱠᱩ ᱤᱪᱟᱹᱜ ᱠᱚ ᱯᱩᱴᱷᱤ ᱠᱚ ᱜᱟᱹᱲᱟᱹᱭ ᱠᱚ ᱪᱚᱴᱜᱚᱡ ᱠᱚ ᱢᱟᱹᱜᱽᱨᱤ ᱠᱚ ᱡᱤᱭᱟᱹᱞ ᱠᱚ ᱡᱚᱛᱚᱼᱼ ᱡᱚᱛᱚ ᱞᱮᱠᱟᱱ ᱦᱟᱹᱠᱩ ᱠᱚ ᱧᱟᱢᱚᱜᱼᱟ
ᱦᱩᱸ ᱟᱞᱮ ᱥᱮᱫ ᱫᱚ ᱜᱚᱢᱠᱮ ᱩᱱᱠᱩᱼᱼ ᱦᱩᱸ ᱵᱟᱺᱵᱤ ᱠᱚᱦᱚᱸ ᱠᱟᱡᱟᱠ ᱞᱮ ᱧᱟᱢ ᱠᱚ ᱜᱮᱫᱚ ᱵᱟᱺᱵᱤ ᱠᱚ ᱫᱩᱲᱤ ᱠᱚᱦᱚᱸ
ᱟᱪᱪᱷᱟ
ᱟᱯᱮ ᱫᱚ ᱵᱟᱯᱮ ᱧᱟᱢ ᱵᱟᱲᱟ ᱠᱚᱣᱟ
ᱦᱮᱸ ᱧᱟᱢᱚᱜ ᱜᱮᱭᱟ ᱠᱚ ᱱᱚᱣᱟ ᱱᱚᱣᱟ ᱪᱮᱫ ᱠᱚᱼᱼ ᱠᱚ ᱞᱟᱹᱭᱟ ᱜᱟᱰᱟ ᱫᱷᱟᱨᱮ ᱫᱷᱟᱨᱮᱛᱮ ᱚᱱᱟ ᱡᱟᱦᱟᱸ ᱞᱚᱥᱚᱫ ᱛᱟᱦᱮᱱᱟ ᱠᱤᱪᱷᱩᱴᱟ ᱜᱟᱡᱟᱲ ᱠᱚ ᱛᱟᱦᱮᱱᱟᱼᱼ ᱚᱱᱟ ᱞᱟ ᱠᱟᱛᱮᱫ ᱠᱟᱴᱠᱚᱢ ᱠᱚ ᱧᱟᱢᱚᱜᱼᱟ ᱵᱟᱺᱵᱤ ᱠᱚᱦᱚᱸ ᱠᱚ ᱧᱟᱢᱚᱜᱼᱟ ᱟᱨ ᱱᱩᱠᱩ ᱯᱩᱴᱷᱤ ᱦᱟᱹᱠᱩ ᱤᱭᱟᱹ ᱦᱟᱹᱠᱩ ᱠᱚᱫᱚ ᱜᱟᱰᱟ ᱨᱮᱦᱚᱸ ᱚᱱᱟ ᱡᱷᱟᱹᱞᱤ ᱪᱟᱯᱟᱫᱼᱼ ᱯᱟᱫ ᱠᱟᱛᱮ ᱨᱮᱦᱚᱸ ᱯᱟᱹᱥᱤ ᱡᱷᱟᱹᱞᱤ ᱚᱰᱟᱣ ᱠᱟᱛᱮ ᱨᱮᱦᱚᱸ ᱠᱚ ᱧᱟᱢᱚᱜ ᱜᱮᱭᱟ ᱟᱨ ᱡᱷᱟᱹᱠᱟᱹᱭ ᱛᱮᱦᱚᱸᱼᱼ ᱠᱚ ᱧᱟᱢᱚᱜ ᱜᱮᱭᱟ ᱥᱟᱭᱨᱟ ᱛᱮᱦᱚᱸ ᱠᱚ ᱧᱟᱢᱚᱜ ᱜᱮᱭᱟ ᱵᱩᱨᱩᱱ ᱛᱮᱦᱚᱸ ᱠᱚ ᱧᱟᱢᱚᱜ ᱜᱮᱭᱟ ᱵᱟᱹᱲᱥᱤ ᱛᱮᱦᱚᱸ ᱠᱚ ᱧᱟᱢᱚᱜ ᱜᱮᱭᱟ
ᱦᱮᱸ ᱜᱚᱢᱠᱮ ᱟᱫᱚ ᱜᱟᱰᱟ ᱨᱮᱦᱚᱸ ᱚᱱᱟ ᱠᱚᱯᱮ ᱚᱰᱟᱣ ᱜᱮᱛᱮ
ᱦᱳᱭ ᱦᱳᱭ ᱦᱳᱭ ᱚᱰᱟᱣ ᱜᱮᱭᱟᱞᱮ ᱱᱚᱝᱠᱟ ᱱᱟᱦᱟᱜ ᱱᱚᱜᱼᱚᱭ ᱡᱮ ᱪᱮᱫ ᱠᱚ ᱢᱮᱱᱟ ᱵᱩᱨᱩᱱ ᱥᱟᱭᱨᱟ ᱠᱚᱫᱚ ᱱᱟᱦᱟᱜ ᱚᱱᱟ ᱜᱟᱰᱟ ᱥᱚᱰᱚᱜ ᱨᱮᱭᱟᱜ ᱱᱚᱣᱟᱼᱼ ᱠᱚᱨᱮ ᱞᱮ ᱚᱰᱟᱣᱼᱟ᱾ ᱟᱨ ᱯᱟᱹᱥᱤ ᱡᱷᱟᱹᱞᱤ ᱫᱚ ᱜᱟᱰᱟ ᱨᱮᱦᱚᱸ ᱞᱮ ᱚᱰᱟᱣ ᱜᱟᱱᱚᱜ ᱠᱟᱱ ᱜᱮᱭᱟᱼᱼ ᱟᱨ ᱚᱱᱟ ᱵᱟᱹᱲᱥᱤ ᱠᱚᱦᱚᱸ ᱚᱱᱟ ᱟᱲᱮ ᱟᱲᱮ ᱛᱮᱫᱚ ᱚᱰᱟᱣ ᱜᱟᱱᱚᱜ ᱜᱮᱭᱟ᱾
ᱦᱩᱸ᱾
ᱟᱞᱮ ᱦᱚᱸ ᱱᱟᱦᱟᱜ ᱤᱱᱠᱟᱜᱮ ᱱᱚᱛᱮ ᱫᱚ ᱟᱫᱚ ᱜᱟᱰᱟ ᱠᱚᱨᱮ ᱫᱚ ᱡᱟᱹᱥᱛᱤ ᱫᱚ ᱵᱟᱞᱮ ᱚᱰᱟᱣ ᱜᱮᱭᱟ ᱚᱱᱟᱼᱼ ᱩᱱᱠᱩ ᱫᱚ ᱚᱱᱟ ᱠᱷᱮᱛ ᱵᱟᱹᱭᱦᱟᱹᱲ ᱠᱚᱨᱮ ᱜᱮ ᱫᱟᱜ ᱛᱟᱸᱦᱮᱱ ᱠᱷᱟᱡᱼᱼ ᱟᱨ ᱟᱸᱡᱮᱫ ᱞᱮᱱᱠᱷᱟᱡ ᱫᱚ ᱦᱟᱸᱜ ᱵᱟᱝᱜᱮᱼᱼ
ᱦᱩᱸ᱾
ᱟᱫᱚᱼᱼ ᱮᱱᱦᱚᱸ ᱚᱱᱟ ᱫᱚᱚᱞᱦᱟ ᱠᱚᱨᱮ ᱦᱚᱞᱮ ᱪᱟᱞᱟᱜ ᱜᱮᱭᱟ ᱥᱮ ᱪᱟᱞᱟᱣ ᱫᱚᱼᱼ
ᱦᱩᱸ᱾ ᱱᱩᱠᱩ ᱱᱤᱭᱟᱹ ᱠᱚ ᱫᱤᱱ ᱢᱟ ᱱᱤᱛᱜ ᱜᱮ ᱡᱟᱹᱥᱛᱤ ᱦᱟᱹᱠᱩ ᱠᱚ ᱧᱟᱢᱚᱜ ᱜᱮᱭᱟ ᱠᱚ ᱵᱟᱹᱭᱦᱟᱹᱲ ᱠᱚᱨᱮ ᱦᱚᱸ᱾ ᱪᱮᱫ ᱠᱚ ᱞᱟᱹᱭᱟ ᱚᱱᱟ ᱞᱟᱫ ᱡᱚᱢ ᱨᱟᱯᱟᱜ ᱡᱚᱢ ᱟᱹᱰᱤ ᱵᱷᱟᱜᱤ ᱥᱤᱵᱤᱞᱟ ᱱᱤᱭᱟᱹ ᱠᱚ ᱫᱤᱱ ᱢᱟ ᱫᱟᱜ ᱢᱟᱹᱰᱤ ᱥᱟᱶᱼᱼ
ᱦᱩᱸ᱾
ᱟᱪᱪᱷᱟ ᱞᱟᱹᱭ ᱛᱟᱞᱟᱝ ᱢᱮ ᱟᱨ ᱟᱹᱛᱩ ᱰᱤᱦᱟᱹᱛ ᱨᱮ ᱪᱮᱫ ᱪᱮᱫ ᱪᱤᱞᱤ ᱠᱚᱯᱮ ᱟᱹᱥᱩᱞ ᱵᱟᱲᱟ ᱠᱚᱣᱟ᱾
ᱟᱹᱛᱩ ᱰᱤᱦᱟᱹᱛ ᱨᱮᱫᱚᱼᱼ ᱟᱞᱮ ᱫᱚ ᱟᱹᱥᱩᱞ ᱫᱚ ᱟᱭᱢᱟ ᱞᱮᱠᱟ ᱜᱮᱞᱮ ᱟᱹᱥᱩᱞ ᱠᱚᱣᱟ ᱜᱟᱹᱭ ᱠᱩ ᱰᱟᱝᱨᱤᱼᱼ ᱠᱚᱼᱼ ᱟᱨ ᱢᱤᱦᱩ ᱢᱮᱨᱚᱢ ᱠᱚᱦᱚᱸ ᱥᱤᱢ ᱥᱩᱠᱨᱤ ᱡᱚᱛᱚ ᱜᱮ ᱱᱟᱦᱟᱜᱼᱼ ᱚᱱᱟ ᱥᱮᱛᱟᱜ ᱦᱚᱸ ᱧᱤᱫᱟᱹ ᱰᱤᱭᱩᱴᱤ ᱞᱮᱠᱟ ᱦᱚᱸᱞᱮ ᱟᱹᱥᱩᱞ ᱠᱚᱜᱮᱭᱟ᱾
ᱟᱪᱪᱷᱟ ᱟᱪᱪᱷᱟ ᱡᱟᱹᱨᱩᱲ ᱜᱮᱭᱟ ᱡᱟᱹᱨᱩᱲ ᱜᱮᱭᱟ᱾ ᱟᱞᱮ ᱥᱮᱫ ᱦᱚᱸ ᱱᱩᱠᱩ ᱢᱮᱨᱚᱢ ᱥᱩᱠᱨᱤ ᱵᱷᱤᱰᱤᱼᱼ ᱢᱮᱨᱚᱢ ᱥᱩᱠᱨᱤ ᱵᱷᱤᱰᱤ ᱜᱮᱰᱮ ᱩᱱᱠᱩ ᱠᱚ ᱟᱞᱮ ᱦᱚᱸᱞᱮ ᱟᱹᱥᱩᱞ ᱠᱚᱣᱟ᱾
ᱯᱟᱣᱨᱟ ᱠᱚ ᱱᱟᱦᱟᱜ ᱩᱱᱠᱩ ᱦᱚᱞᱮ ᱟᱹᱥᱩᱞ ᱠᱚᱜᱮᱭᱟ᱾ ᱮᱴᱟᱜ ᱮᱴᱟᱜ ᱡᱟᱭᱜᱟ ᱢᱟᱠᱚ ᱞᱟᱹᱭᱟ ᱵᱚᱞᱮ ᱯᱚᱛᱟᱢ ᱯᱟᱣᱨᱟ ᱠᱚ ᱫᱚᱼᱼ ᱵᱤᱱᱟᱹ ᱟᱹᱥᱩᱞ ᱛᱮᱜᱮ ᱵᱚᱞᱮ ᱢᱤᱫ ᱛᱮᱠᱚ ᱛᱟᱦᱮᱸ ᱵᱟᱲᱟᱜᱼᱟ ᱟᱫᱚ ᱱᱚᱛᱮᱼᱼ ᱟᱞᱮᱥᱮᱫ ᱫᱚ ᱱᱟᱦᱱᱟᱜ ᱚᱱᱠᱟ ᱫᱚ ᱵᱟᱝ ᱟᱞᱮ ᱫᱚ ᱱᱚᱭ ᱨᱮᱜᱮᱞᱮ ᱟᱥᱩᱞ᱾ ᱟᱠᱣᱟ ᱱᱟᱦᱟᱜ ᱯᱟᱣᱨᱟ ᱠᱚᱫᱚᱼᱼ
ᱡᱟᱦᱟᱸ ᱠᱚ ᱞᱟᱹᱭᱟ ᱠᱚ ᱥᱤᱢᱼᱼ ᱜᱟᱭᱟ ᱠᱚᱣᱟ ᱟᱨ ᱢᱮᱨᱚᱢ ᱠᱚᱠᱚ ᱠᱟᱹᱥᱤ ᱠᱚᱣᱟ ᱱᱟᱝ ᱩᱱᱠᱩ ᱢᱮᱨᱚᱢ ᱠᱟᱹᱥᱤ ᱠᱚ ᱢᱮ ᱢᱮᱨᱚᱢᱼᱼ ᱥᱤᱢ ᱜᱟᱭᱟ ᱠᱚ ᱢᱮᱱᱟᱜ ᱠᱚᱛᱟᱯᱮᱭᱟ ᱥᱮ ᱵᱟᱝᱼᱟ?
ᱢᱮᱱᱟᱜ ᱵᱟᱠᱷᱟᱡ ᱫᱚ ᱟᱞᱮ ᱫᱚ ᱥᱤᱢ ᱠᱚᱦᱚᱸ ᱞᱮ ᱜᱟᱭᱟ ᱠᱚᱜᱮᱭᱟ ᱢᱮᱨᱚᱢ ᱠᱚᱦᱚᱸ ᱞᱮ ᱠᱟᱹᱥᱤᱼᱼ ᱜᱮᱭᱟ ᱪᱮᱫᱟᱜ ᱥᱮ? ᱱᱚᱭ ᱯᱚᱨᱚᱵᱽ ᱠᱚ ᱛᱟᱦᱮᱱᱚᱜᱼᱟ ᱩᱱ ᱥᱚᱢᱚᱭ ᱢᱟ ᱩᱱᱠᱩ ᱜᱮ ᱡᱟᱹᱨᱩᱲᱟ ᱥᱮᱼᱼ ᱢᱤᱥᱨᱟ ᱠᱚ ᱦᱟᱛᱚᱢ ᱠᱩᱢᱟᱹ ᱠᱚᱞᱮ ᱱᱮᱣᱛᱟ ᱠᱚᱣᱟ ᱛᱚᱼᱼ ᱟᱫᱚ ᱩᱱᱠᱩ ᱢᱟ ᱱᱟᱦᱟᱜ ᱠᱚ ᱢᱮᱱᱟ ᱡᱟᱶᱟᱭ ᱠᱚᱲᱟ ᱦᱚᱸᱠᱚ ᱩᱥᱟᱹᱫᱚᱜᱼᱟ ᱟᱫᱚ ᱚᱱᱟᱛᱮᱼᱼ ᱩᱱᱠᱩ ᱡᱩᱴᱟᱣ ᱠᱟᱠᱩᱼᱼ ᱦᱮᱸ ᱛᱚᱵᱮ ᱩᱱᱠᱩ ᱦᱚᱸ ᱠᱩᱥᱤ ᱨᱟᱹᱥᱠᱟᱹ ᱛᱮ ᱯᱩᱨᱟ ᱠᱚᱼᱼ ᱯᱚᱨᱚᱵᱽ ᱨᱮᱦᱚᱸ ᱠᱚ ᱛᱟᱦᱮᱱ ᱞᱟᱹᱜᱤᱫᱚᱜᱼᱟ ᱟᱨ ᱵᱟᱠᱷᱟᱱ ᱢᱟᱠᱚ ᱫᱟᱹᱲ ᱫᱚᱼᱼ
ᱟᱪᱪᱷᱟ ᱟᱪᱪᱷᱟ ᱟᱪᱪᱷᱟ᱾ ᱴᱷᱤᱠ ᱜᱮᱭᱟ ᱠᱤᱪᱷᱩᱴᱟ ᱠᱤᱪᱷᱩᱜᱟᱱ ᱚᱱᱟ ᱪᱮᱫ ᱪᱮᱫ ᱯᱚᱨᱚᱵᱽ ᱯᱮ ᱢᱟᱱᱟᱣᱟ ᱠᱤᱪᱷᱩᱜᱟᱱ ᱞᱟᱹᱭ ᱛᱟᱞᱟᱝ ᱢᱮ᱾ ᱢᱩᱞᱢᱩᱴ ᱠᱟᱛᱷᱟ ᱠᱚ ᱪᱮᱫ ᱞᱮᱠᱟ ᱠᱚ ᱢᱟᱱᱟᱣᱟ᱾
ᱪᱮᱫ ᱟᱫᱚᱼᱼ
ᱯᱚᱨᱚᱵᱽ ᱤᱧ ᱢᱮᱱᱟ ᱪᱮᱫ ᱪᱮᱫ ᱠᱚᱯᱮ ᱢᱟᱱᱟᱣᱟ ᱚᱱᱟ ᱠᱤᱪᱷᱩᱴᱟ ᱞᱟᱹᱭ ᱛᱟᱞᱟᱝ ᱢᱮ ᱪᱮᱫ ᱪᱮᱫ ᱯᱚᱨᱚᱵᱽ
ᱦᱚ, ᱦᱮᱸ ᱱᱚᱜᱚᱭ ᱱᱟᱦᱟᱜ ᱱᱤᱭᱟᱹ ᱦᱩᱲᱩ ᱨᱚᱦᱚᱭ ᱞᱟᱦᱟ ᱫᱚ ᱱᱟᱦᱟᱜ᱾ ᱱᱟᱦᱟᱜ, ᱮᱨᱚᱜ ᱠᱚᱦᱚᱸ ᱞᱮ ᱢᱟᱱᱟᱣ ᱜᱮᱭᱟ ᱤᱱᱟᱹᱠᱷᱟᱱ ᱱᱤᱛᱚᱜ ᱢᱟ ᱦᱩᱲᱩ ᱠᱚᱦᱚᱸ ᱵᱟᱝ ᱦᱟᱹᱨᱤᱭᱟᱹᱲ ᱵᱟᱲᱟ ᱠᱟᱱᱟ ᱟᱫᱚ ᱮᱱᱦᱚᱸ ᱱᱟᱦᱟᱜ᱾ ᱚᱱᱟ ᱤᱞᱤ ᱜᱩᱰᱞᱤ ᱱᱟᱹᱭ ᱠᱚ ᱡᱟᱱᱰᱷᱟᱲ ᱠᱚ ᱚᱱᱟ ᱛᱮ᱾ᱬ ᱪᱮᱫ ᱠᱚ ᱞᱟᱹᱭᱟ ᱟᱸᱜᱷᱟᱲ ᱥᱚᱢᱚᱭ ᱦᱚᱸ, ᱦᱩᱸ, ᱪᱮᱫ ᱠᱚ ᱢᱮᱛᱟᱜᱼᱟ ᱥᱚᱨᱦᱟᱭ ᱠᱚᱦᱚᱸᱞᱮ ᱢᱟᱱᱟᱣ ᱜᱮᱭᱟ ᱱᱟᱦᱟᱜ ᱵᱟᱦᱟ ᱠᱚᱦᱚᱸ᱾ ᱚᱱᱟ ᱠᱚᱦᱚᱸ ᱯᱟᱡᱟᱠ ᱠᱟᱱ᱾
ᱟᱞᱮ ᱥᱮᱫ ᱦᱚᱸ ᱱᱚᱜᱼᱚᱭ ᱱᱟᱦᱟᱜ ᱛᱤᱭᱳᱜᱚᱜ ᱠᱟᱱᱟ ᱱᱤᱭᱟᱹ ᱢᱟᱲᱟᱝ ᱢᱟ ᱱᱟᱦᱟᱜ ᱱᱚᱜᱼᱚᱭ ᱦᱟᱹᱨᱭᱟᱹᱲ ᱯᱩᱡᱟᱹ ᱱᱟᱦᱟᱜ ᱦᱩᱭᱩᱜᱼᱟ ᱤᱱᱟᱹ ᱛᱟᱭᱚᱢ ᱠᱚᱢᱟ ᱱᱟᱦᱟᱜ ᱟᱨᱦᱚᱸ ᱫᱟᱸᱥᱟᱭ ᱵᱚᱸᱜᱟ ᱵᱚᱞᱚ ᱞᱮᱱᱠᱟᱱ ᱫᱟᱸᱥᱟᱭ ᱦᱚᱸᱞᱮ ᱢᱟᱱᱟᱣ ᱞᱮᱭᱟ ᱚᱱᱠᱟ᱾ ᱢᱟᱲᱟᱝ ᱦᱤᱞᱳᱜ ᱨᱮ ᱱᱟᱦᱟᱜ ᱞᱮ ᱡᱟᱦᱟᱸ ᱜᱩᱨᱩ ᱴᱷᱮᱡ ᱱᱟ ᱟᱞᱮ ᱟᱸᱜᱟ ᱯᱩᱡᱟᱹ ᱵᱟᱲᱟ ᱠᱮᱫ ᱜᱮ ᱤᱱᱟᱹ ᱛᱟᱭᱚᱢ ᱦᱟᱸᱜ᱾ ᱟᱨ ᱫᱤᱥᱚᱢ, ᱫᱟᱬᱟᱱ ᱞᱮ ᱩᱰᱩᱠᱚᱜᱼᱟ ᱛᱤᱱᱟᱹᱜ ᱜᱟᱱ ᱪᱚᱝ ᱱᱤᱭᱟᱹ ᱟᱹᱛᱩ ᱫᱷᱟᱨᱮ ᱫᱷᱟᱨᱮᱛᱮ ᱥᱩᱨ ᱥᱩᱯᱩᱨ ᱟᱹᱛᱩ ᱞᱮ ᱫᱟᱸᱥᱟᱭ ᱞᱮ ᱫᱟᱬᱟᱱᱟ ᱟᱨ ᱫᱟᱸᱥᱟᱭ ᱵᱟᱥᱠᱮ ᱦᱤᱞᱳᱜ ᱵᱷᱩᱣᱟᱹᱝ ᱦᱚᱸᱞᱮ ᱩᱰᱩᱠᱚᱜ ᱜᱤᱭᱟ ᱥᱩᱨ ᱥᱩᱯᱩᱨ ᱜᱷᱟᱨᱚᱸᱡᱽ ᱨᱮ ᱟᱹᱛᱩ ᱰᱤᱦᱟᱹᱛ ᱨᱮ, ᱟᱨ ᱱᱤᱭᱟᱹ ᱛᱟᱭᱚᱢ ᱵᱟᱦᱟ ᱥᱚᱨᱦᱟᱭ ᱱᱚᱣᱟ ᱠᱚᱦᱞᱮ ᱢᱟᱱᱟᱣ ᱜᱮᱭᱟ᱾
ᱜᱚᱢᱠᱮ ᱢᱮᱱᱫᱟᱞᱤᱧ, ᱱᱚᱜ ᱚᱭ ᱡᱮ ᱫᱟᱸᱥᱟᱭ ᱯᱮ ᱩᱰᱩᱠᱚᱜ-ᱟ ᱟᱫᱚ ᱥᱮᱫᱟᱭ ᱞᱮᱠᱟ ᱜᱮ ᱫᱷᱩᱛᱤ ᱫᱟᱹᱦᱲᱤ, ᱛᱮᱫ ᱯᱮ ᱩᱰᱩᱠᱚᱜᱼᱟ ᱥᱮ ᱯᱟᱹᱧᱪᱤ ᱰᱮᱸᱜᱟ ᱠᱟᱛᱮᱫ ᱯᱮ ᱩᱰᱩᱠᱚᱜᱼᱟ᱾
ᱦᱳᱭ ᱦᱳᱭ ᱠᱤ ᱠᱤᱪᱷᱩᱴᱟᱜ ᱜᱟᱱ ᱦᱚᱲ ᱫᱚ ᱱᱟᱦᱟᱜ ᱱᱩᱠᱩ ᱱᱟᱦᱟᱜ ᱡᱩᱜᱽ ᱨᱮᱱ ᱠᱚᱲᱟ ᱠᱚᱫᱚ ᱱᱟᱦᱟᱜ ᱯᱟᱹᱧᱪᱤ ᱠᱚ ᱰᱮᱸᱜᱟᱭᱟ ᱟᱨ ᱱᱩᱠᱩ ᱱᱟᱦᱟᱜ ᱠᱤᱪᱷᱩ ᱜᱟᱱ ᱱᱟᱜ ᱵᱚᱭᱚᱥᱛᱚ ᱧᱚᱜ ᱠᱚ ᱢᱮᱱᱟᱜ ᱠᱚᱣᱟ ᱱᱩᱠᱩ ᱠᱚᱫᱚ ᱦᱱᱟᱜ ᱫᱷᱩᱛᱤ ᱫᱟᱹᱲᱦᱤ ᱜᱮ᱾ ᱟᱨ ᱱᱟᱦᱟᱜ ᱡᱩᱜᱽ ᱨᱮᱱ ᱠᱚᱲᱟ ᱠᱚᱫᱚ ᱱᱟᱦᱜ ᱡᱟᱹᱥᱛᱤ ᱠᱟᱭᱛᱮ ᱯᱟᱹᱧᱪᱤ ᱠᱚ ᱰᱮᱸᱜᱟᱭᱮᱫ ᱛᱟᱵᱚᱱᱟ ᱟᱨ ᱱᱚᱣᱟ ᱥᱟᱴ ᱠᱚ ᱟᱨ ᱫᱟᱹᱲᱦᱤ ᱢᱟ ᱜᱟᱢᱪᱷᱟ ᱛᱮᱠᱚ ᱫᱟᱹᱲᱦᱤᱜ ᱠᱟᱱ ᱛᱟᱵᱚᱱ ᱜᱮᱭᱟ᱾
ᱦᱩᱸ ᱟᱞᱮ ᱥᱮᱫ ᱢᱟ ᱱᱟᱦᱟᱜ ᱱᱚᱣᱟ ᱠᱚᱢᱟ, ᱤᱱᱟᱹᱜ ᱫᱚ ᱵᱟᱠᱚ ᱫᱷᱩᱛᱤ ᱫᱟᱹᱲᱦᱤᱜᱼᱟ ᱟᱞᱮ ᱱᱟᱠᱷᱟᱡ ᱫᱚ ᱱᱟᱦᱟᱜ ᱯᱟᱹᱧᱪᱤ ᱠᱚᱜᱮ ᱠᱚ ᱰᱮᱸᱜᱟᱭ ᱟᱨ ᱩᱱᱠᱩ ᱱᱟᱦᱟᱜ ᱡᱩᱜᱽ ᱨᱮᱱ ᱠᱚ ᱠᱚᱲᱟ ᱠᱚᱢᱟ ᱱᱟᱦᱟᱜ ᱞᱚᱝᱯᱮᱱ ᱠᱚᱜᱮ ᱠᱚ ᱦᱚᱨᱚᱜ ᱮᱫ ᱠᱟᱱ ᱫᱚ᱾ ᱟᱫᱚ ᱟᱯᱮ ᱱᱟᱠᱷᱟ ᱜᱮ ᱢᱚᱸᱡᱽ ᱫᱚ ᱦᱩᱭᱩᱜ ᱠᱟᱱᱟ᱾
ᱦᱮᱸ ᱠᱤᱪᱷᱩᱴᱟ ᱚᱱᱟ ᱦᱟᱸᱜ ᱟᱵᱚ ᱥᱚᱢᱟᱡᱽ ᱨᱮ ᱦᱟᱸᱜ ᱠᱤᱪᱷᱩ ᱯᱨᱚᱵᱷᱟᱵᱽ ᱯᱟᱲᱟᱜ ᱠᱟᱱ ᱛᱟᱵᱚᱱᱟ ᱟᱥᱛᱮ ᱟᱥᱛᱮ ᱛᱮ᱾ ᱚᱱᱟ ᱫᱚ ᱟᱵᱚ ᱟᱹᱛᱩ ᱫᱤᱦᱟᱹᱛ ᱨᱮᱱ ᱱᱚᱣᱟ ᱫᱚ ᱞᱟᱹᱭ ᱵᱩᱡᱷᱟᱹᱣ ᱠᱚ ᱞᱟᱹᱠ ᱪᱮᱫᱟᱜ ᱡᱮ ᱟᱵᱚᱣᱟᱜ ᱞᱟᱠᱪᱟᱨ ᱠᱟᱱᱟ ᱱᱚᱣᱟ ᱫᱚ ᱵᱟᱝ ᱦᱤᱲᱤᱧ ᱞᱟᱹᱠᱛᱤ ᱠᱟᱱᱟ᱾
ᱦᱳᱭ ᱦᱳᱭ ᱟᱫᱚ ᱢᱮᱞᱟ ᱢᱤᱥᱤ ᱠᱟᱛᱮᱫ ᱡᱩᱫᱤ ᱵᱚᱱ ᱫᱟᱲᱮᱭᱟᱜ ᱠᱷᱟᱱ ᱢᱟ ᱦᱩᱸ ᱵᱚᱪᱽ ᱢᱤᱫ ᱵᱚᱪᱷᱚᱨ ᱜᱟᱱ ᱟᱯᱮ ᱯᱮ ᱦᱮᱡ ᱞᱮᱱᱠᱷᱟᱱ ᱛᱚᱵᱮ ᱱᱚᱛᱮᱱ ᱠᱚᱦᱚᱸ ᱵᱩᱡᱷᱟᱹᱣ ᱠᱚ ᱞᱮᱠᱟ ᱤᱱᱟᱹ ᱚᱠᱛᱚ ᱨᱮ ᱥᱮᱴᱮᱨ ᱫᱟᱲᱮᱭᱟᱜ ᱠᱷᱟᱱᱡ ᱯᱮ ᱟᱹᱰᱤ ᱱᱟᱯᱟᱭ ᱠᱚᱜᱼᱟ᱾
ᱦᱳᱭ ᱦᱳᱭ ᱦᱳᱭ᱾ ᱱᱮᱞ ᱞᱮᱠᱟᱱ ᱜᱮᱵᱚᱱ ᱱᱟᱦᱟᱜ ᱱᱚᱜᱼᱚᱭ ᱛᱚ ᱱᱤᱭᱟᱹᱵᱚᱱ ᱟᱵᱚ ᱱᱤᱭᱟᱹᱮ ᱪᱮᱫ ᱠᱚ ᱞᱟᱹᱭᱟ ᱡᱟᱨᱜᱮᱵᱚᱱ ᱯᱟᱨᱚᱢ ᱞᱮᱠᱷᱟᱡ ᱜᱮ ᱱᱟᱦᱟᱜ ᱵᱚᱱ ᱯᱟᱨᱚᱢᱚᱜ ᱠᱟᱱᱟᱵᱚᱱ ᱫᱟᱸᱥᱟᱭ ᱵᱚᱸᱜᱟ ᱵᱚᱱ ᱛᱤᱭᱮᱜᱼᱟ᱾ ᱱᱤᱭᱟᱹ ᱡᱟᱨᱜᱤ ᱠᱚ ᱯᱟᱨᱚᱢ ᱞᱮᱱᱠᱷᱟᱡ ᱜᱮ᱾
ᱱᱟᱦᱟᱜ ᱱᱤᱭᱟᱹ ᱱᱮᱣᱛᱟ ᱜᱮ ᱱᱟᱦᱟᱜ ᱞᱟᱹᱭᱠᱚᱵᱮᱱ᱾
ᱦᱳᱭ ᱦᱳᱭ ᱾ ᱟᱨ ᱟᱪᱪᱷᱟ ᱚᱲᱟᱜ ᱨᱮᱫᱚ ᱚᱠᱚᱭ ᱠᱚ ᱢᱮᱱᱟᱜ ᱯᱮᱭᱟ ᱢᱩᱪᱟᱹᱫ ᱨᱮᱞᱟᱝ ᱱᱤᱭᱟᱹᱴᱟᱜ ᱞᱟᱹᱭ ᱛᱟᱞᱟᱝ ᱢᱮ, ᱛᱤᱱᱟᱹᱜ ᱜᱟᱱ ᱛᱤᱱᱟᱹᱜ ᱡᱚᱱᱟ ᱯᱮ ᱛᱟᱦᱮᱱ ᱠᱟᱱᱟ?
ᱦᱳᱭ ᱟᱫᱚ ᱱᱤᱛᱚᱜ ᱥᱚᱢᱚᱭ ᱠᱚ ᱱᱟᱦᱟᱜ ᱠᱷᱟᱴᱚ ᱤᱫᱤᱜ ᱠᱟᱱ ᱛᱟᱞᱟᱝᱼᱟ ᱯᱚᱨᱮᱛᱮ ᱚᱱᱟ ᱠᱚᱫᱚ ᱞᱟᱝ ᱨᱚᱯᱚᱲᱚᱜᱼᱟ ᱾
ᱤᱱᱟᱹᱜᱮ ᱵᱮᱥ ᱦᱩᱭ ᱠᱚᱜᱼᱟ ᱥᱮ ᱪᱮᱫ?
ᱦᱳᱭ ᱦᱳᱭ ᱦᱳᱭ ᱦᱳᱭ ᱾
ᱢᱟ ᱛᱚᱵᱮ ᱟᱵᱮᱱ ᱜᱮ ᱚᱱᱛᱮ ᱠᱷᱚᱡ ᱦᱮᱸ, ᱥᱟᱨᱦᱟᱣ ᱡᱚᱦᱟᱨ ᱜᱮ ᱾ ᱟᱵᱮᱱ ᱚᱱᱛᱮ ᱠᱷᱚᱡ ᱠᱟᱴᱟᱣ ᱵᱮᱱ ᱥᱮ ᱾
ᱤᱱᱴ ᱜᱮ ᱵᱟᱝ ᱤᱱᱴ ᱠᱚᱞᱚᱜ ᱠᱟᱱ ᱪᱤᱠᱟ ᱪᱚ!